ᱦᱮᱞᱳ᱾
ᱦᱩᱸ ᱫᱟᱫᱟ ᱟᱸᱡᱚᱢᱚᱜ ᱠᱟᱱᱟ?
ᱦᱚᱸ ᱵᱟᱠᱚᱧ ᱨᱚᱲ ᱟᱸᱡᱚᱢ ᱧᱟᱢᱚᱜ ᱠᱟᱱ ᱜᱮᱛᱟᱢᱟ᱾ ᱤᱧᱟᱹᱜ ᱦᱚᱸ ᱨᱚᱲ ᱟᱸᱡᱚᱢ ᱧᱟᱢᱚᱜ ᱠᱟᱱᱟ ᱥᱮ ᱵᱟᱝᱼᱟ?
ᱦᱮᱸ ᱟᱸᱡᱚᱢᱚᱜ ᱠᱟᱱᱟ᱾
ᱚ ᱵᱚᱠᱚᱧ ᱦᱚᱸ ᱮᱱᱟᱱ ᱪᱮᱫ ᱠᱚ ᱤᱫᱤ ᱠᱟᱛᱮ ᱞᱟᱝ ᱨᱚᱯᱚᱲᱚᱜ ᱠᱟᱱ ᱛᱟᱦᱮᱸᱫ ᱡᱮᱢᱚᱱ ᱦᱟᱸᱜ ᱱᱚᱣᱟ ᱾ ᱮᱸ ᱪᱟᱥ ᱠᱟᱹᱢᱤ ᱠᱚ ᱤᱫᱤ ᱠᱟᱛᱮᱫ ᱦᱚᱸᱜᱼᱚᱭ, ᱮᱸ ᱨᱚᱦᱚᱭ ᱠᱚ ᱚᱠᱛᱚ ᱧᱮᱞ ᱟᱠᱟᱱ ᱜᱮᱭᱟ ᱤᱧ ᱦᱩᱧ ᱟᱸᱡᱚᱢ ᱵᱟᱲᱟ ᱠᱟᱜᱼᱟ᱾ ᱦᱮᱸ ᱚᱱᱟ ᱫᱤᱠ ᱠᱚ ᱤᱧ ᱦᱩᱧ ᱪᱟᱞᱟᱣ ᱵᱟᱲᱟᱜ ᱜᱮᱭᱟ ᱛᱚ, ᱟᱫᱚ ᱟᱞᱮ ᱥᱮᱫ ᱨᱮᱫᱚ ᱩᱢ ᱵᱟᱲᱟ ᱠᱟᱜ ᱠᱚᱣᱟ ᱱᱚᱣᱟ ᱨᱚᱦᱚᱭ ᱚᱠᱛᱚ ᱦᱚᱸ ᱦᱮᱸ ᱟᱭᱳ ᱦᱚᱲ ᱠᱚ ᱡᱟᱦᱟᱸ ᱨᱮ ᱰᱷᱮᱨ ᱧᱚᱜ ᱠᱟᱹᱢᱤ ᱠᱚᱠᱚ ᱞᱟᱜᱟᱣ ᱟᱠᱟᱱᱟ ᱚᱱᱟ ᱠᱚᱨᱮᱜ ᱠᱚ ᱥᱮᱨᱮᱧ ᱜᱮᱭᱟ᱾ ᱪᱮᱫ ᱠᱚᱠᱚ ᱥᱮᱨᱮᱧ ᱜᱮᱭᱟ ᱨᱚᱦᱚᱭ ᱨᱚᱦᱚᱭ᱾ ᱦᱮᱱᱟᱜ ᱠᱟᱜ ᱚᱱᱠᱟᱧ ᱟᱸᱡᱚᱢ ᱵᱟᱲᱟ ᱟᱠᱟᱜ ᱠᱚᱣᱟ ᱟᱞᱮ ᱱᱚᱛᱮ ᱨᱮᱢᱟ ᱦᱮᱸ᱾ ᱟᱯᱮ ᱚᱱᱛᱮ ᱨᱮᱫᱚ ᱚᱱᱠᱟ ᱠᱚ ᱥᱮᱨᱮᱧ ᱜᱮᱭᱟ ᱥᱮ ᱵᱟᱝᱟ?
ᱟᱞᱮ ᱥᱮᱫ ᱫᱚ ᱟᱫᱚ ᱚᱱᱟ ᱨᱚᱦᱚᱭ ᱵᱚᱞᱛᱮ ᱫᱚ ᱨᱚᱦᱚᱭ ᱦᱤᱞᱚᱜ ᱫᱚ ᱯᱟᱹᱭᱞᱟᱹ ᱡᱮ ᱦᱤᱞᱚᱜ ᱠᱚ ᱨᱚᱦᱚᱭᱟ᱾ ᱚᱱᱠᱟ ᱠᱷᱮᱛ ᱨᱮᱫᱚ ᱵᱟᱠᱚ ᱨᱚ ᱤᱭᱟᱹ ᱥᱮᱨᱮᱧ ᱨᱮᱦᱚᱸ ᱠᱤᱱᱛᱩ ᱡᱮ ᱦᱤᱞᱚᱜ ᱚᱠᱚᱭᱟᱜ ᱠᱚ ᱨᱚᱦᱚᱭᱟ ᱩᱱ ᱦᱤᱞᱚᱜ ᱚᱲᱟᱜ ᱨᱮ ᱦᱮᱡ ᱠᱟᱛᱮ ᱦᱟᱹᱲᱤ ᱠᱚ ᱧᱩᱭᱟ ᱛᱟᱯᱚᱨ ᱚᱸᱰᱮ ᱠᱚ ᱥᱮᱨᱮᱧᱟ ᱚᱲᱟᱜ ᱨᱮᱜᱮ ᱛᱟᱫᱚ ᱟᱯᱮ ᱥᱮᱫ ᱫᱚ ᱪᱮᱫᱠᱟ? ᱚᱲᱟᱜ ᱨᱮ ᱦᱮᱡ ᱠᱟᱛᱮ ᱠᱚ ᱥᱮᱨᱮᱧᱟ ᱥᱮ ᱢᱟᱴ ᱨᱮᱜᱮ ᱠᱚ ᱥᱮᱨᱮᱧᱟ ᱟᱯᱮ ᱥᱮᱫ ᱫᱚ ᱟᱭᱳ ᱦᱚᱲ ᱫᱚ?
ᱟᱫᱚ ᱚᱱᱟ ᱵᱟᱹᱫᱽ ᱠᱚᱨᱮᱜ ᱜᱮ ᱦᱟᱸᱜ ᱠᱟᱹᱢᱤ ᱠᱚᱠᱚ ᱪᱟᱞᱟᱣ ᱠᱚᱜ-ᱟ ᱟᱫᱚ ᱫᱚ ᱚᱱᱟ ᱠᱟᱹᱢᱤ ᱮᱸ ᱠᱟᱹᱢᱤ ᱛᱩᱞᱩᱡ ᱜᱮᱠᱚ ᱥᱮᱨᱮᱧᱟ ᱟᱞᱮ ᱥᱮᱱ ᱫᱚ᱾
ᱟᱪᱪᱷᱟ ᱦᱮᱸ, ᱚᱻ
ᱞᱟᱹᱭ ᱫᱟᱹᱧ ᱟᱸᱡᱚᱢᱚᱜᱼᱟ ᱵᱟᱹᱫᱽ ᱠᱚ ᱪᱟᱞᱟᱣ ᱠᱟᱛᱮ ᱨᱮᱦᱚᱸ ᱠᱷᱟᱱ ᱟᱸᱡᱚᱢ ᱞᱮᱠᱷᱟᱱ ᱜᱮ ᱚᱱᱟ ᱠᱟᱹᱢᱤ ᱠᱚᱨᱮ ᱦᱚᱸ ᱦᱟᱨᱠᱮᱛ ᱜᱮ ᱵᱟᱢ ᱵᱩᱡᱷᱟᱹᱣᱟᱢ ᱟᱹᱰᱤ ᱨᱟᱹᱥᱠᱟᱹ ᱜᱮ ᱵᱩᱡᱷᱟᱹᱜᱼᱟ ᱾
ᱟᱪᱪᱷᱟ ᱟᱨ ᱛᱟᱦᱮᱞᱮ ᱤᱭᱟᱹ ᱠᱚᱫᱚ ᱚᱝᱠᱟ? ᱟᱫᱚ ᱤᱡᱟᱹ ᱠᱚᱫᱚ ᱦᱮᱸ ᱟᱡᱤ ᱡᱮᱢᱚᱱ ᱯᱟᱹᱭᱞᱟᱹ ᱠᱚ ᱨᱚᱦᱚᱭ ᱞᱮᱠᱷᱟᱱ ᱦᱟᱺᱬᱤ ᱠᱚᱫᱚ ᱠᱚ ᱧᱩᱭ ᱜᱮᱭᱟ ᱥᱮ ᱵᱟᱝ ᱟᱭᱳ ᱦᱚᱲ ᱛᱟᱠᱚ? ᱡᱮ ᱯᱟᱹᱭᱞᱟᱹ ᱠᱚ ᱨᱚᱦᱚᱭ ᱠᱮᱫᱟ ᱛᱮᱦᱮᱧ ᱫᱚ ᱦᱟᱺᱬᱤ ᱠᱚ ᱧᱩᱭ ᱜᱮᱭᱟ ᱥᱮᱢ ᱵᱟᱝ?
ᱦᱚᱸ ᱦᱟᱺᱰᱤ ᱠᱚᱫᱚ ᱠᱚ ᱧᱩᱭ ᱫᱚᱠᱚ ᱧᱩᱭ ᱜᱮᱭᱟ ᱦᱮᱸ ᱟᱫᱚ? ᱚᱱᱟ ᱢᱟᱲᱟᱝ ᱛᱮ ᱡᱟᱦᱟᱸ ᱚᱝᱠᱟ ᱵᱩᱲᱤ ᱮᱨᱟ, ᱠᱚ ᱦᱮᱱᱟᱜ ᱠᱚᱣᱟ ᱩᱱᱠᱩ ᱠᱚᱫᱚ ᱠᱚ ᱧᱩ ᱫᱚᱠᱚ ᱧᱩᱭ ᱜᱮᱭᱟ ᱱᱮᱛᱟᱨ ᱱᱮᱛᱟᱨ ᱨᱮᱱ ᱫᱚ ᱚᱱᱠᱟ ᱫᱚ ᱦᱟᱸᱜ, ᱵᱟᱠᱚ ᱧᱩᱭᱫᱟ ᱾
ᱦᱩᱸ
ᱚᱱᱠᱟ ᱞᱮᱠᱟ ᱫᱚ ᱦᱟᱸ ᱦᱟᱺᱰᱤ ᱠᱚᱫᱚ ᱵᱟᱠᱚ ᱧᱩᱭᱫᱟ ᱢᱟᱲᱟᱝ ᱛᱤᱧ ᱫᱚ ᱠᱷᱟᱱ ᱫᱚᱠᱚ ᱧᱩᱭ ᱜᱮ ᱛᱟᱦᱮᱸᱫ ᱛᱚ ᱾
ᱦᱩᱸ ᱦᱩᱸ
ᱢᱤᱜᱵᱟᱨ ᱫᱚᱠᱚ ᱧᱩᱭ ᱜᱮᱭᱟ ᱟᱨ ᱡᱚᱛᱚ ᱫᱚ ᱦᱟᱸᱜ ᱵᱟᱠᱚ ᱧᱩᱭᱟ ᱾
ᱟᱪᱪᱷᱟ ᱟᱪᱪᱷᱟ
ᱢᱟᱲᱟᱝ ᱠᱷᱚᱱ ᱫᱚ ᱟᱹᱰᱤ ᱜᱟᱱ ᱜᱮᱠᱚ ᱠᱚᱢ ᱟᱠᱟᱜᱼᱟ ᱱᱮᱛᱟᱨ ᱫᱚ ᱦᱮᱸ ᱟᱫᱚ, ᱧᱩ ᱞᱮᱠᱷᱟᱱ ᱫᱚ ᱚᱱᱟ ᱫᱚ ᱟᱹᱰᱤ ᱵᱟᱹᱲᱤᱡᱚᱜ ᱠᱟᱱᱟ ᱦᱮᱸ ᱾ ᱧᱩ ᱟᱭᱳ ᱦᱚᱲ ᱛᱟᱠᱚ ᱠᱚ ᱧᱩᱭᱟ ᱧᱩ ᱵᱩᱞᱩᱜ ᱟᱠᱚ ᱚᱱᱟ ᱫᱚ ᱢᱤᱫᱴᱮᱱ ᱵᱟᱹᱲᱤᱡ ᱥᱮᱱ ᱪᱟᱞᱟᱜ ᱠᱟᱱᱟ ᱾
ᱦᱩᱸ ᱾
ᱟᱭᱳ ᱦᱚᱲ ᱠᱚᱫᱚ ᱦᱟᱺᱰᱤ ᱠᱚ ᱵᱟᱠᱚ ᱧᱩᱭ ᱞᱮᱠᱷᱟᱱ ᱜᱮ ᱵᱷᱟᱹᱜᱤᱭᱟ ᱾
ᱦᱩᱸ ᱟᱨ ᱛᱟᱦᱟᱞᱮ ᱫᱟᱫᱟ ᱚᱝᱠᱟ ᱡᱮᱢᱚᱱ ᱦᱳᱲᱳ ᱠᱚᱫᱚ ᱯᱮ ᱤᱡᱤ ᱛᱚ ᱦᱮᱲᱦᱮᱫ ᱠᱚᱫᱚ ᱛᱟᱦᱞᱮ ᱪᱤᱠᱟᱯ ᱦᱮᱲᱦᱮᱫ ᱜᱮᱭᱟ ᱥᱮ ᱵᱟᱝ? ᱟᱞᱮ ᱥᱮᱫ ᱫᱚ ᱚᱱᱠᱟ ᱦᱮᱲᱦᱮᱫ ᱠᱚᱫᱚ ᱠᱚᱢ ᱜᱮᱞᱮ ᱦᱮᱲᱦᱮᱫ ᱜᱮᱭᱟ ᱪᱮᱫᱟᱜ ᱵᱟᱝ ᱥᱮ ᱚᱱᱟ ᱨᱚᱦᱚᱭ ᱢᱟᱲᱟᱝ ᱨᱮ ᱡᱟᱦᱟᱸ ᱜᱟᱸᱥ ᱢᱟᱨᱟ ᱵᱤᱥ ᱛᱮ ᱚᱱᱟ ᱠᱮ ᱦᱳᱲᱳ ᱦᱚᱸ ᱵᱟᱭ ᱠᱷᱩᱛᱤᱭᱟ ᱟᱨ ᱚᱱᱟ ᱜᱟᱸᱥ ᱢᱟᱨᱟ ᱵᱤᱥ ᱦᱚᱸ ᱞᱮ ᱮᱢᱟᱜ ᱜᱮᱭᱟ ᱤᱱᱟᱹᱛᱮ ᱟᱫᱚ, ᱩᱱᱟᱹᱜ ᱫᱚ ᱵᱟᱝ ᱜᱟᱥᱚᱸᱜ ᱜᱮᱭᱟ ᱛᱟᱦᱞᱮ ᱟᱯᱮ ᱥᱮᱫ ᱫᱚ ᱪᱤᱜᱠᱟ ᱦᱳᱲᱳ ᱨᱚᱦᱚᱭ ᱠᱟᱛᱮᱜ ᱪᱮᱫ ᱠᱟᱸᱥᱚᱜᱼᱟ ᱦᱮᱲᱮᱫ ᱾ ᱠᱚ ᱯᱮ ᱪᱟᱞᱟᱜ ᱜᱮᱭᱟ ᱥᱮ ᱪᱮᱫ?
ᱟᱞᱮ ᱥᱮᱫ ᱫᱚ ᱜᱟᱸᱥ ᱫᱚ ᱜᱷᱟᱸᱥᱚᱜ ᱜᱮᱭᱟ ᱚᱝᱠᱟ ᱫᱚ ᱟᱨ ᱦᱮᱲᱮᱫ ᱦᱚᱸ ᱞᱮ ᱪᱟᱞᱟᱜ ᱜᱮᱭᱟ ᱾ ᱨᱟᱱ ᱮᱢ ᱠᱟᱛᱮᱜ ᱦᱚᱸ ᱟᱫᱚ, ᱡᱷᱚᱛᱚ ᱜᱷᱟᱥ ᱫᱚ ᱵᱟᱝ ᱜᱚᱡ ᱪᱟᱵᱟᱜ ᱜᱮᱭᱟ ᱛᱚ ᱟᱫᱚ ᱚᱱᱟᱛᱮ ᱦᱮᱲᱦᱮᱫ ᱾ ᱪᱟᱞᱟᱜ ᱜᱮᱭᱟ ᱦᱮᱲᱦᱮᱫ ᱠᱚᱦᱚᱸ ᱞᱮ ᱢᱩᱞᱤᱭᱟᱹ ᱠᱚᱜᱮ ᱥᱟᱸᱜᱮᱧᱚᱜ ᱜᱮ ᱦᱮᱸ ᱟᱫᱚ ᱚᱱᱟ ᱦᱮᱲᱮᱫ ᱚᱠᱛᱚ ᱦᱚᱸ ᱦᱮᱲᱮᱡ ᱥᱮᱨᱮᱧ ᱠᱚ ᱦᱮᱱᱟᱜ ᱠᱟᱜᱼᱟ ᱥᱮ ᱟᱞᱮ ᱱᱚᱛᱮ ᱫᱚᱢᱮ ᱚᱱᱟ ᱦᱮᱲᱮᱡ ᱥᱮᱨᱮᱧ ᱠᱚ ᱥᱮᱨᱮᱧᱟ ᱠᱟᱹᱢᱤ ᱛᱩᱞᱩᱡ ᱟᱯᱮ ᱥᱮᱱ ᱵᱚᱠᱚᱧ ᱛᱟᱦᱚᱞᱮ ᱚᱝᱠᱟ ᱞᱮᱠᱟ ᱫᱚ ᱦᱟᱸᱜ ᱵᱟᱠᱚ ᱥᱮᱨᱮᱧᱮᱫᱟ ᱵᱟ?
ᱮᱦᱮᱜ ᱮᱦᱮᱸ ᱟᱫᱚ ᱟᱞᱮᱥᱮᱫ ᱫᱚ ᱥᱮᱠᱚᱢ ᱫᱚ ᱚᱱᱟ ᱦᱮᱲᱮᱫ ᱫᱚ ᱵᱟᱠᱚ ᱦᱮᱲᱮᱫ ᱜᱮᱭᱟ ᱛᱚ ᱚᱱᱟᱥ ᱾ ᱛᱮᱨᱮᱧ ᱦᱚᱸ ᱵᱟᱠᱚ ᱥᱮᱨᱮᱧ ᱜᱮᱭᱟ ᱚᱱᱮ ᱡᱟᱥ ᱚᱱᱟ ᱡᱚᱠᱷᱚᱡ ᱯᱟᱹᱭᱞᱟᱹ ᱦᱳᱲᱳ ᱠᱚ ᱨᱚᱦᱚᱭᱟ ᱩᱱ ᱥᱩᱢᱟᱹᱭ ᱜᱮᱠᱚ ᱥᱮᱨᱮᱧᱟᱼᱟ ᱟᱫᱚ
ᱟᱫᱚ ᱚᱱᱟ ᱦᱮᱲᱮᱡ ᱦᱮᱲᱮᱜ ᱥᱩᱢᱚᱭ ᱟᱞᱟᱫᱟ ᱥᱮᱨᱮᱧ ᱥᱮ ᱚᱱᱟ ᱨᱚᱦᱚᱭ ᱾ ᱛᱩᱢᱳᱭ ᱟᱞᱟᱫᱟ ᱥᱮᱨᱮᱧ ᱥᱮ ᱢᱮᱜᱴᱟᱝ ᱠᱚ ᱥᱮᱨᱮᱧᱟ ᱦᱮᱲᱦᱮᱫ ᱟᱨ ᱨᱚᱦᱚᱭ ᱥᱳᱢᱚᱭ ᱾
ᱚ ᱚ ᱚᱱᱟ ᱨᱚᱦᱚᱭ ᱥᱮᱨᱮᱧ ᱠᱚ ᱟᱨ ᱦᱮᱲᱦᱮᱫ ᱥᱮᱨᱮᱧ ᱾ ᱢᱮᱠᱟᱱ ᱢᱤᱜ ᱞᱤᱜ ᱧᱚᱜ ᱜᱮᱭᱟ ᱦᱮᱸ ᱾ ᱟᱫᱚ ᱦᱟᱸᱜ ᱤᱧ ᱦᱚᱸ ᱚᱱᱟ ᱨᱚᱦᱚᱭ ᱨᱚᱦᱚᱭ ᱥᱮᱨᱮᱧ ᱠᱟᱨᱮ ᱦᱮᱲᱦᱮᱫ ᱥᱮᱨᱮᱧ ᱠᱚᱫᱚ ᱦᱟᱸᱜ ᱚᱝᱠᱟ ᱞᱮᱠᱟ ᱫᱚ ᱦᱟᱸᱜ ᱵᱟᱧ ᱥᱮᱸᱬᱟ ᱠᱟᱣᱱᱟ ᱦᱮᱸ ᱟᱞᱮ ᱱᱚᱛᱮ ᱨᱮᱫᱚ ᱟᱫᱚ ᱚᱱᱟ ᱫᱚ ᱟᱭᱳ ᱦᱚᱲ ᱛᱟᱠᱚ ᱜᱮᱠᱚ ᱥᱮᱨᱮᱧ ᱜᱮᱭᱟ ᱛᱚ ᱾ ᱦᱮᱸ ᱟᱫᱚ ᱚᱱᱟ ᱠᱚᱫᱚ ᱚᱠᱚᱭ ᱥᱮᱬᱟᱭ ᱮᱫᱟᱭ ᱢᱮᱱᱠᱷᱟᱱ ᱚᱱᱟ ᱚᱱᱟ ᱠᱚ ᱵᱟᱫ ᱠᱟᱛᱮᱫ ᱮᱴᱟᱜᱟᱜ ᱥᱮᱨᱮᱧ ᱠᱚᱫᱚ ᱡᱷᱚᱛᱚ ᱞᱮᱠᱟ ᱱᱟᱜ ᱜᱮ ᱥᱮᱬᱟ ᱫᱩᱧ ᱥᱮᱬᱟ ᱠᱟᱣᱱᱟ ᱦᱩᱸ᱾ ᱚᱱᱟ ᱞᱟᱜᱽᱲᱮ ᱫᱚᱝ ᱮ ᱵᱟᱦᱟ ᱥᱮᱨᱮᱧ ᱠᱚ᱾ ᱱᱚᱣᱟ ᱫᱟᱸᱥᱟᱭ ᱥᱮᱨᱮᱧ ᱠᱚ ᱡᱚᱛᱚ ᱞᱮᱠᱟ ᱱᱟᱜ ᱜᱮ ᱥᱮᱨᱮᱧ ᱠᱚᱫᱩᱧ ᱥᱮᱬᱟ ᱟᱠᱟᱜᱼᱟ ᱥᱮᱬᱟ ᱫᱚ᱾ ᱦᱮᱸ ᱮᱠᱷᱟᱱ ᱚᱱᱟ ᱟᱭᱳ ᱦᱚᱲ ᱛᱟᱠᱚ ᱡᱟᱦᱟᱸᱠᱚ ᱥᱮᱨᱮᱧᱟ ᱚᱱᱟ ᱠᱚᱜᱮ ᱦᱟᱸᱜ ᱚᱝᱠᱟ ᱞᱮᱠᱟ ᱫᱚ ᱵᱟᱝ ᱥᱮᱬᱟ ᱦᱩᱭ ᱥᱮᱬᱟ ᱦᱳᱭ ᱠᱟᱱᱟ᱾
ᱟᱪᱪᱷᱟ ᱾ ᱟᱨ ᱛᱟᱯᱚᱨᱮ ᱤᱭᱟᱹ ᱠᱚᱫᱚ ᱚᱱᱟ ᱡᱮᱢᱚᱱ ᱚᱱᱟ ᱠᱟᱹᱡᱤ ᱠᱚᱫᱚ ᱠᱚ ᱧᱟᱢᱚᱜ ᱜᱮᱥᱮ ᱵᱟᱝ ᱡᱮᱢᱚᱱ ᱟᱞᱮᱥᱮᱜ ᱫᱚ ᱚᱱᱟ ᱦᱳᱲᱳ ᱡᱚᱠᱷᱚᱡ ᱮ ᱦᱟᱨᱟᱜᱼᱟ ᱩᱱ ᱥᱩᱢᱟᱹᱭ ᱫᱚ ᱨᱚᱠᱚᱡ ᱜᱚᱸᱜᱷᱟ ᱛᱟᱯᱚᱨᱮ ᱠᱟᱴᱠᱚᱢ ᱠᱚ, ᱫᱷᱤᱨᱤ ᱠᱟᱴᱠᱚᱢ ᱦᱚᱸᱠᱚ ᱧᱟᱢ ᱵᱟᱲᱟᱜ ᱜᱮᱭᱟ ᱢᱮᱫᱴᱟᱝ ᱵᱟᱨᱭᱟ ᱟᱫᱚ ᱚᱝᱠᱟ ᱠᱚ ᱧᱟᱢ ᱵᱟᱲᱟᱜ ᱜᱮᱭᱟ ᱥᱮ ᱵᱟᱝ ᱠᱟᱴᱠᱚᱢ ᱟᱨ ᱨᱚᱠᱚᱡ ᱠᱚᱫᱚ ᱟᱯᱮ ᱥᱮᱜ ᱫᱚ?
ᱟᱞᱮ ᱥᱮᱱ ᱫᱚ ᱱᱚᱜᱼᱚᱭ ᱨᱚᱦᱚᱭ ᱨᱚᱦᱚᱭ ᱥᱚᱢᱚᱭ ᱫᱚ ᱦᱚᱜ ᱱᱮᱛᱟᱨ ᱫᱚ ᱦᱮᱸ ᱨᱚᱠᱚᱡ ᱠᱚ ᱠᱟᱴ‌ ᱠᱚᱢ ᱠᱚ ᱱᱩᱠᱩ ᱫᱚ ᱟᱹᱰᱤ ᱜᱟᱱ ᱜᱮᱠᱚ ᱧᱟᱢᱚᱜᱼᱟ ᱜᱚᱸᱜᱟ ᱠᱚ ᱨᱚᱠᱚᱡ ᱠᱚ ᱠᱟᱴᱠᱚᱢ ᱠᱚ,
ᱟᱪᱪᱷᱟ ᱟᱪᱪᱷᱟ ᱾
ᱟᱨ ᱵᱚᱠᱚᱧ ᱛᱟᱦᱚᱞᱮ ᱱᱚᱜᱼᱚᱭ ᱟᱸ ᱦᱮᱲᱦᱮᱫ ᱚᱠᱛᱚ ᱠᱚᱦᱚᱸ ᱫᱚ ᱚᱱᱟ ᱵᱟᱹᱫᱽ ᱨᱮ ᱨᱟᱱ ᱠᱚ ᱠᱚ ᱮᱥᱯᱨᱮ ᱜᱮᱭᱟ ᱥᱟᱨ ᱠᱚᱠᱚ ᱮᱢᱟᱜ ᱜᱮᱭᱟ ᱟᱫᱚ ᱵᱚᱠᱚᱧ ᱟᱢ ᱫᱚ ᱚᱱᱟ ᱨᱟᱱ ᱮᱥᱯᱨᱮ ᱠᱚ ᱥᱟᱨ ᱮᱢ ᱠᱚᱢ ᱪᱟᱞᱟᱣ ᱵᱟᱲᱟ ᱟᱠᱟᱱᱟᱢ ᱥᱮ ᱵᱟᱝᱟ?
ᱚ ᱪᱟᱞᱟᱣ ᱵᱚᱞᱛᱮ ᱫᱚ ᱚᱝᱠᱟ ᱪᱟᱞᱟᱣ ᱫᱚ ᱦᱳᱭ ᱠᱟᱱᱟ ᱠᱤᱱᱛᱩ ᱟᱫᱚ ᱚᱱᱟ ᱵᱟᱵᱟ ᱛᱟᱠᱚ ᱜᱚᱲᱚ ᱞᱮᱠᱟ ᱟᱨᱠᱤ, ᱡᱮ ᱱᱚᱶᱟ ᱤᱫᱤ ᱴᱚᱠᱟᱜ ᱢᱮ ᱟᱨᱠᱤ ᱚᱝᱠᱟ ᱪᱟᱞᱟᱣ ᱵᱟᱲᱟ ᱦᱩᱭ ᱠᱟᱱᱟ, ᱡᱮ ᱮᱢ ᱫᱚ ᱚᱝᱠᱟ ᱫᱚ ᱵᱟᱝ ᱮᱢ ᱦᱳᱭ ᱠᱟᱱᱟ᱾ ᱛᱟᱦᱚᱞᱮ ᱫᱟᱫᱟ ᱟᱢᱫᱚᱢ ᱮᱢ ᱵᱟᱲᱟ ᱠᱟᱫᱟ ᱚᱝᱠᱟ ᱥᱟᱨ ᱠᱚ ᱤᱭᱟᱹ ᱥᱚᱢᱚᱭ ᱠᱷᱮᱛ ᱠᱚᱨᱮ?
ᱦᱮᱸ ᱤᱧ ᱦᱚᱸ ᱚᱝᱠᱟ ᱫᱚ ᱨᱟᱱ ᱠᱚ ᱥᱟᱨ ᱠᱚᱫᱚᱧ ᱮᱢ ᱜᱮᱭᱟ ᱦᱮᱸ, ᱤᱧ ᱦᱚᱸ ᱵᱟᱵᱟ ᱥᱟᱞᱟᱜ ᱤᱧ ᱪᱟᱞᱟᱜ ᱜᱮᱭᱟ ᱤᱧ ᱵᱟᱵᱟ ᱥᱟᱞᱟᱜ ᱪᱟᱞᱟᱣ ᱠᱟᱛᱮᱜ ᱚᱱᱟ ᱨᱟᱱ ᱠᱚ ᱥᱟᱨ ᱠᱚᱫᱚ ᱤᱧ ᱦᱩᱧ ᱮᱢ ᱜᱮᱭᱟ ᱦᱩᱸ ᱟᱫᱚ ᱦᱟᱸᱜ ᱤᱧ ᱫᱚ ᱦᱟᱸᱜ ᱯᱩᱨᱟᱹ ᱴᱟᱜ ᱜᱮ ᱱᱮᱛᱟᱨ ᱫᱚ ᱤᱧᱜᱤᱧ ᱮᱢ ᱛᱟᱞᱤᱧᱟ ᱥᱟᱨ ᱠᱚᱭ ᱮᱨ ᱵᱟᱲᱟᱭ ᱜᱮᱭᱟ ᱟᱨ ᱵᱟᱠᱷᱟᱱ ᱫᱚ ᱥᱟᱨ ᱫᱚ ᱵᱟᱱᱟ ᱦᱚᱲ ᱛᱮᱜᱮᱞᱤᱧ ᱮᱨᱟ ᱢᱮᱱᱠᱷᱟᱱ ᱨᱟᱱ ᱫᱚ ᱤᱧᱜᱤᱧ ᱮᱢᱟᱜ ᱜᱮᱭᱟ ᱚᱱᱟ ᱫᱚ ᱢᱮᱜᱴᱮᱱ ᱜᱮᱛᱟ ᱞᱮᱭᱟ ᱵᱮᱨᱮᱞ ᱛᱚ ᱾
ᱟᱪᱪᱷᱟ ᱟᱪᱪᱷᱟ ᱾
ᱚᱠᱟ ᱦᱤᱞᱳᱜ ᱚᱠᱟ ᱦᱤᱞᱳᱜ ᱚᱱᱟ ᱢᱤᱫ ᱫᱤᱱ ᱵᱟᱨ ᱯᱮ ᱫᱤᱱ ᱵᱟᱨ ᱫᱤᱱ ᱛᱮᱜᱮ ᱚᱱᱟ ᱜᱚᱴᱟ ᱵᱟᱹᱫ ᱮᱢ ᱯᱩᱨᱟᱹᱣ ᱦᱩᱭᱩᱜᱼᱟ, ᱚᱝᱠᱟ ᱞᱮᱠᱟ ᱠᱷᱟᱱ ᱫᱚ ᱵᱟᱨᱭᱟ ᱵᱮᱨᱮᱞ ᱛᱮᱞᱤᱧ ᱮᱢᱟ ᱵᱟᱱᱟ ᱦᱚᱲ ᱜᱮ᱾
ᱦᱮᱸ ᱛᱚ ᱟᱪᱪᱷᱟ ᱟᱪᱪᱷᱟ ᱾ ᱟᱨ ᱛᱟᱯᱚᱨᱮ ᱤᱭᱟᱹ ᱠᱚ ᱫᱚ ᱚᱝᱠᱟ ᱡᱮᱢᱚᱱ ᱟᱞᱮᱥᱮᱜ ᱫᱚ ᱡᱚᱠᱷᱚᱡ ᱦᱳᱲᱳ ᱜᱮᱞᱮᱜᱼᱟ ᱩᱱ ᱥᱩᱢᱚᱭ ᱠᱟᱹᱴᱤᱜ ᱩᱝᱠᱩ ᱥᱳᱥᱳᱠ ᱵᱚᱞᱮ ᱛᱤᱡᱩ ᱠᱚ ᱞᱟᱜ ᱜᱮᱭᱟ ᱛᱟᱦᱚᱞᱮ ᱟᱯᱮ ᱥᱮᱜ ᱫᱚᱠᱚ ᱞᱟᱜᱟᱣ ᱵᱟᱲᱟᱜ ᱜᱮᱭᱟ ᱥᱮ ᱩᱝᱠᱩ ᱛᱤᱡᱩ ᱫᱚ ᱥᱳᱥᱳᱠ? ᱵᱚᱞᱮ ᱡᱟᱦᱟᱸᱭ ᱛᱤᱫᱩ ᱠᱚ ᱢᱮᱛᱟ ᱠᱚᱣᱟ᱾
ᱟᱞᱮ ᱥᱮᱱ ᱦᱚᱸ ᱚᱱᱠᱟ ᱫᱚ ᱟᱹᱲᱤ ᱜᱟᱱ ᱠᱚ ᱞᱟᱜᱟᱜ ᱠᱟᱱᱟ ᱢᱟᱲᱟᱝ ᱫᱚ ᱚᱝᱠᱟ ᱞᱮᱠᱟ ᱛᱤᱡᱩ ᱴᱤᱡᱩᱜ ᱛᱤᱡᱩ ᱠᱚᱫᱚ ᱵᱟᱠᱚ ᱛᱟᱦᱮᱸ ᱠᱟᱱᱟ, ᱢᱮᱱᱠᱷᱟᱱ ᱱᱮᱛᱟᱨ ᱫᱚ ᱟᱹᱰᱤ ᱜᱟᱱ ᱛᱤᱡᱩ ᱠᱚᱠᱚ ᱞᱟᱜᱟᱜ ᱠᱟᱱᱟ, ᱨᱟᱱ ᱵᱮᱥ ᱞᱮᱠᱷᱟᱱ ᱫᱚ ᱦᱩᱲᱩ ᱠᱚ ᱦᱩᱲᱩ ᱫᱟᱨᱮ ᱠᱚᱼᱠᱚ ᱯᱩᱨᱟᱹ ᱠᱚ ᱡᱚᱢ ᱪᱟᱵᱟᱭᱟ ᱾ ᱚᱱᱟ ᱠᱷᱟᱹᱛᱤᱨ ᱱᱮᱛᱟᱨ ᱫᱚ ᱨᱟᱱ ᱫᱚᱢᱮᱞ ᱮᱢ ᱦᱩᱭᱩᱜ ᱠᱟᱱᱟ ᱱᱚᱜᱼᱚᱭ ᱾
ᱦᱮᱸ ᱮᱠᱫᱚᱢ ᱟᱨ ᱟᱞᱮ ᱥᱮᱜ ᱫᱚ ᱚᱝᱠᱟ ᱨᱟᱱ ᱥᱟᱶᱛᱮ ᱤᱭᱟᱹ ᱦᱚᱸᱠᱚ ᱤᱭᱟᱹᱭ ᱜᱮᱭᱟ ᱾ ᱡᱮᱢᱚᱱ ᱱᱤᱢ ᱟᱲᱟᱜ ᱠᱚ ᱤᱭᱟᱹ ᱠᱟᱛᱮ ᱠᱚ ᱜᱩᱲᱟᱹ ᱠᱟᱛᱮ ᱛᱮᱜ ᱚᱱᱟ ᱵᱤᱥ ᱰᱨᱟᱢ ᱨᱮᱠᱚ ᱜᱩᱨᱞᱟᱹᱣ ᱠᱟᱛᱮ ᱠᱚ ᱮᱢᱟᱜ ᱜᱮᱭᱟ ᱾ ᱚᱱᱟ ᱦᱟᱲᱦᱟᱜ ᱛᱮᱦᱚᱸ ᱵᱟᱠᱚ ᱡᱚᱢ ᱜᱮᱭᱟ ᱛᱚ ᱾ ᱟᱫᱚ ᱟᱯᱮᱥᱮᱜ ᱫᱚ ᱚᱝᱠᱟ? ᱯᱮ ᱮᱢᱟᱜ ᱜᱮᱭᱟ ᱵᱟᱝ ᱜᱚᱡᱮ ᱱᱤᱢ ᱥᱟᱠᱟᱢ ᱠᱚ ᱤᱫᱤ ᱠᱟᱛᱮᱜ?
ᱟᱞᱮ ᱥᱮᱱ ᱦᱚᱸ ᱟᱞᱮ ᱥᱮᱱ ᱦᱚᱸ ᱚᱝᱠᱟ ᱫᱚᱞᱮ ᱮᱢᱟᱜ ᱜᱮᱭᱟ ᱾ᱦᱮᱸ ᱟᱫᱚ ᱡᱟᱦᱟᱸ ᱞᱮᱠᱟ ᱛᱮᱜᱮ ᱛᱚ ᱩᱝᱠᱩ ᱫᱟᱨᱮ ᱨᱮ ᱛᱤᱡᱩ ᱠᱚᱠᱚ ᱞᱟᱜᱟᱜ ᱩᱱᱠᱩ ᱠᱚ ᱜᱚᱡ ᱠᱚ ᱦᱩᱭᱩᱜᱼᱟ ᱾ ᱵᱟᱠᱷᱟᱱ ᱫᱚ ᱦᱳᱲᱳ ᱮᱠᱟᱞ ᱛᱮᱠᱚ ᱡᱚᱢ ᱪᱟᱵᱟᱭᱟ᱾
ᱦᱮᱸ
ᱟᱫᱚ ᱱᱮᱛᱟᱨ ᱛᱟᱦᱚᱞᱮ ᱚᱱᱟ
ᱦᱩᱲᱩ ᱠᱚᱼᱫᱚ ᱛᱟᱦᱚᱞᱮ ᱤᱭᱟᱹ ᱠᱚᱼᱫᱚ ᱵᱮᱞᱮᱭᱮᱱᱟᱛᱚ ᱛᱟᱯᱚᱨᱮ ᱚᱱᱟ ᱛᱤᱠᱤ ᱠᱚᱼᱫᱚ ᱪᱮᱜ ᱞᱮᱠᱟ ᱠᱚ ᱛᱮᱠᱮᱭᱟ᱾ ᱛᱟᱦᱚᱞᱮ ᱟᱯᱮᱥᱮᱜ ᱛᱚ ᱦᱳᱲᱳ ᱛᱮᱠᱮ ᱡᱮᱢᱚᱱ ᱵᱟᱨ ᱫᱷᱟᱣ ᱯᱮ ᱛᱮᱠᱮ ᱠᱟᱛᱮ ᱯᱮ ᱛᱟᱥᱮᱭᱟ ᱾ᱥᱮ ᱢᱤᱜ ᱫᱷᱟᱣ ᱨᱮᱜᱮ ᱯᱮ ᱛᱮᱠᱮ ᱠᱟᱛᱮ ᱯᱮ ᱛᱟᱥᱮᱭᱟ ᱚᱱᱟ
ᱦᱚᱸ ᱦᱚᱸ ᱟᱞᱮ ᱥᱮᱱ ᱦᱚᱸ ᱚᱱᱟ ᱦᱳᱲᱳ ᱛᱮᱠᱮ ᱠᱚ ᱟᱞᱮ ᱫᱚ ᱦᱟᱸᱜ ᱫᱚ ᱢᱤᱜ ᱫᱷᱟᱣ ᱜᱮ ᱛᱮᱠᱮ ᱠᱟᱛᱮᱜ ᱞᱮ ᱛᱟᱥᱮ ᱜᱮᱭᱟ᱾ ᱢᱟᱲᱟᱝ ᱫᱚ ᱫᱟᱜ ᱨᱮᱞᱮ ᱞᱚᱦᱚᱫ ᱫᱚ ᱠᱟᱜᱼᱟ ᱦᱮᱸ ᱤᱱᱟᱹ ᱛᱟᱭᱱᱚᱢ ᱤᱱᱟᱹ ᱛᱟᱭᱱᱚᱢ ᱢᱤᱜ ᱫᱷᱽᱟᱣ ᱛᱮᱠᱮ ᱠᱟᱛᱮᱫ ᱟᱨ ᱦᱚᱞᱮ ᱛᱟᱥᱮ ᱨᱚᱦᱚᱲᱟ᱾
ᱟᱪᱪᱷᱟ ᱟᱪᱪᱷᱟ ᱚ ᱟᱨ ᱛᱟᱦᱚᱞᱮ ᱫᱟᱫᱟ ᱚᱱᱟ ᱤᱭᱟᱹ ᱠᱚᱼᱫᱚ ᱛᱤᱱ ᱫᱤᱱ ᱛᱮᱠᱚ ᱨᱚᱦᱚᱲᱟ ᱾ᱦᱳᱲᱳ ᱠᱚᱼᱫᱚ ᱾ ᱨᱚᱦᱚᱲ ᱠᱚᱫᱚᱢ ᱧᱮᱞ ᱵᱟᱲᱟ ᱟᱠᱟᱜ ᱠᱚᱣᱟ ᱥᱮ ᱵᱟᱝ ᱾ᱟᱭᱳ ᱛᱟᱠᱚ ᱦᱳᱲᱳ ᱠᱚᱫᱚ ᱨᱚᱦᱚᱲ ᱛᱮᱠᱮ ᱠᱟᱛᱮᱫ?
ᱦᱮᱸ ᱨᱚᱦᱚ ᱚᱱᱟ ᱛᱤᱠᱤ ᱠᱟᱛᱮᱜ ᱨᱚᱦᱚᱲ ᱠᱚᱫᱩᱧ ᱧᱮᱞ ᱫᱩᱧ ᱧᱮᱞ ᱵᱟᱲᱟ᱾ ᱠᱟᱜ ᱠᱚᱣᱟ ᱤᱧ ᱦᱚᱸ ᱦᱮᱸ ᱦᱩᱲᱩ ᱠᱚᱫᱩᱧ ᱛᱟᱥᱮ ᱵᱟᱲᱟ ᱟᱠᱟᱜ ᱜᱮᱭᱟ ᱾ᱛᱮ ᱦᱩᱲᱩ ᱠᱩᱧ ᱧᱮᱞ ᱠᱟᱣᱫᱟ᱾ ᱚᱲᱟᱜ ᱠᱚᱨᱮ ᱡᱚᱠᱷᱚᱱ ᱟᱭᱳ ᱛᱟᱠᱚ ᱠᱚ ᱵᱟᱠᱚ ᱛᱟᱦᱮᱱᱟ ᱚᱲᱟᱜ ᱠᱚᱨᱮ ᱚᱠᱚᱭ ᱦᱚᱸ ᱛᱟᱦᱮᱸ ᱩᱛᱟᱹᱨᱚᱜᱼᱟ ᱦᱤᱞᱳᱜ ᱫᱚ ᱤᱧ ᱦᱳᱲᱳ ᱠᱩᱧ ᱛᱟᱥᱮ ᱨᱚᱦᱚᱲ ᱟᱠᱟᱜ ᱜᱮᱭᱟ᱾ ᱟᱫᱚ ᱥᱤᱛᱩᱝ ᱚᱠᱟᱞᱮᱠᱟᱭ ᱥᱤᱛᱩᱝᱼᱟ᱾ ᱚᱝᱠᱟᱞᱮᱠᱟ ᱜᱮ ᱦᱩᱲᱩ ᱨᱚᱦᱚᱲᱚᱜᱼᱟ᱾
ᱮᱠᱫᱚᱢ ᱦᱩᱸ
ᱡᱩᱫᱤ ᱵᱮᱥ ᱡᱩᱨ ᱧᱚᱜ ᱮ ᱥᱤᱛᱩᱝᱟ᱾ ᱛᱟᱦᱚᱞᱮ ᱢᱤᱫ ᱫᱤᱱ ᱛᱮᱦᱚᱸ ᱦᱩᱲᱩ ᱨᱚᱦᱚᱲᱚᱜᱼᱟ ᱾ ᱦᱮᱸ ᱟᱨ ᱚᱝᱠᱟ ᱵᱟᱨᱥᱤ ᱯᱮ ᱢᱟᱦᱟ ᱨᱮᱦᱚᱸ ᱢᱟᱱᱮ ᱵᱟᱨᱥᱤᱧ ᱯᱮ ᱢᱟᱦᱟᱛᱮ ᱦᱮ ᱥᱚᱢᱚᱭ ᱞᱟᱜᱟᱣ ᱜᱚᱫᱚᱜᱼᱟ ᱦᱩᱲᱩ ᱨᱚᱦᱚᱭᱛᱮ᱾
ᱦᱩᱸ ᱦᱩᱸ ᱟᱫᱚ ᱫᱟᱫᱟ ᱛᱟᱦᱚᱞᱮ ᱚᱱᱟ ᱞᱟᱹᱦᱩᱫ ᱠᱚᱫᱚ ᱚᱠᱟ ᱨᱮᱯᱮ ᱤᱫᱤᱭᱟ? ᱚᱱᱟ ᱚᱝᱠᱟ ᱪᱮᱜ ᱞᱮᱠᱟ ᱟᱠᱟᱥᱮᱫ ᱯᱮ ᱚᱝᱠᱟ ᱵᱟᱡᱟᱨ ᱠᱚ ᱥᱳᱨ ᱜᱮᱭᱟ᱾ ᱥᱮ ᱥᱟᱺᱜᱤᱧ ᱧᱚᱜ ᱯᱮ ᱤᱫᱤ ᱜᱮᱭᱟ ᱞᱟᱹ ᱦᱩᱫ ᱠᱚᱫᱚ?
ᱟ ᱦᱩᱲᱩ ᱞᱟᱹᱦᱚᱫ ᱠᱚᱼᱫᱚ ᱦᱟᱸᱜ ᱵᱟᱡᱟᱨ ᱫᱚ ᱵᱟᱡᱟᱨ ᱠᱚᱥᱮᱱ ᱫᱚ ᱵᱟᱞᱮ ᱤᱫᱤ ᱜᱮᱭᱟ ᱾ᱟᱹᱛᱳ ᱨᱮᱜᱮ ᱢᱤᱥᱤᱱ ᱦᱮᱱᱟᱜ ᱠᱟᱜᱼᱟ ᱦᱩᱲᱩ ᱯᱟᱴᱟᱣ ᱵᱤᱥᱤᱱ ᱟᱹᱛᱩ ᱨᱮᱜᱮ ᱢᱮᱱᱟᱜ ᱠᱟᱜ ᱠᱷᱟᱹᱛᱤᱨ ᱛᱮ ᱟᱫᱚᱛ ᱨᱮᱜᱮᱞᱮ ᱤᱫᱤ ᱜᱮᱭᱟ ᱦᱮᱸ ᱟᱨ ᱢᱟᱲᱟᱝ ᱛᱮ ᱚᱱᱟ ᱦᱩᱲᱩ ᱞᱟᱹᱟᱦᱩᱫ ᱞᱟᱹᱜᱤᱫ ᱢᱟᱛᱚ ᱧᱮᱞ ᱧᱮᱞ ᱵᱟᱲᱟ ᱞᱮᱱ ᱛᱟᱦᱮᱸ ᱡᱮ ᱵᱟᱝᱟ ᱰᱷᱽᱤᱝᱠᱤ ᱛᱮ ᱦᱩᱲᱩ ᱠᱚ ᱞᱟᱹᱟᱦᱩᱫ ᱛᱟᱦᱮᱸᱫ᱾
ᱦ ᱦᱮᱸ ᱦᱮᱸ
ᱦᱩᱲᱩ ᱠᱚ ᱪᱟᱣᱞᱮ ᱦᱚᱪᱚᱭᱮᱫ ᱛᱟᱦᱮᱸᱫ᱾ ᱟᱫᱚ ᱵᱟᱚᱠᱷ ᱚᱱᱟ ᱰᱮᱝᱠᱤ ᱠᱚᱼᱫᱚ ᱟᱯᱮ ᱥᱮᱫ ᱨᱮᱫᱚ ᱦᱮᱱᱟᱜ ᱜᱮᱭᱟ ᱥᱮ ᱵᱟᱝᱼᱟ?
ᱰᱷᱽᱤᱝᱠᱤ ᱫᱚ ᱵᱚᱞᱛᱮ ᱟᱞᱮ ᱟᱛᱩᱨᱮ ᱩᱱᱟᱹᱜ ᱢᱟᱨᱟᱝ ᱟᱛ ᱨᱮ ᱢᱟᱛᱨᱚ ᱢᱤᱫᱴᱟᱝ ᱢᱮᱱᱟᱜᱼᱟ ᱾ᱚᱱᱟ ᱰᱷᱽᱤᱝᱠᱤ ᱱᱮᱛᱟᱨ ᱫᱚ ᱠᱷᱩᱵ ᱠᱚᱢ ᱠᱚ ᱵᱮᱵᱚᱦᱟᱨᱫᱟ ᱱᱮᱛᱟᱨ ᱫᱚ ᱟᱫᱚ ᱢᱮᱥᱤᱱ ᱠᱚᱛᱮ ᱡᱷᱚᱛᱚ ᱦᱚᱞᱚᱝ ᱦᱚᱸ ᱦᱚ ᱤᱡᱤ ᱡᱟ ᱢᱮᱥᱤᱱ ᱠᱚᱛᱮ ᱜᱮ ᱟᱨ ᱦᱩᱲᱩ ᱢᱟᱱᱮ ᱪᱟᱣᱞᱤ ᱢᱚᱛᱚ ᱢᱮᱥᱤᱱ ᱠᱚᱛᱮ ᱜᱮ ᱛᱟᱦᱚᱞᱮ ᱟᱯᱮ ᱥᱮᱫ ᱫᱚ ᱛᱤᱱᱟᱹᱜ ᱴᱟ ᱢᱮᱱᱟᱜᱼᱟ ᱰᱷᱤᱝᱠᱤ ᱠᱚᱫᱚ ᱥᱮ ᱪᱟᱵᱟ ᱠᱟᱫᱟ ᱚᱱᱟ
ᱟᱞᱮ ᱥᱮᱫ ᱨᱮᱫᱚ ᱚ ᱟᱞᱮ ᱥᱮᱫ ᱨᱮᱦᱚᱸ ᱟᱞᱮ ᱟᱛ ᱨᱮᱫᱚ ᱢᱤᱫᱴᱮᱱᱜᱮ ᱰᱷᱤᱝᱠᱤ ᱦᱮᱱᱟᱜ ᱠᱟᱫᱟ ᱵᱟᱠᱷᱟᱱ ᱫᱚ ᱚ ᱪᱟᱵᱟ ᱞᱮᱠᱟᱛᱮ ᱪᱟᱵᱟ ᱠᱟᱱᱟ ᱰᱷᱤᱝᱠᱤ ᱫᱚ ᱱᱮᱛᱟᱨ ᱫᱚ ᱚᱱᱠᱟ ᱫᱚ ᱵᱟᱝ ᱧᱮᱞᱚᱜ ᱠᱟᱱᱟ, ᱟᱨ ᱰᱷᱤᱝᱠᱤ ᱦᱩᱸ ᱚᱱᱠᱟ ᱞᱮᱠᱟ ᱫᱚ ᱵᱟᱠᱚ ᱵᱮᱵᱚᱦᱟᱨ ᱫᱟ ᱱᱤᱛᱚᱜ ᱢᱟ ᱟᱹᱛᱩ ᱟᱹᱛᱩ ᱜᱚᱴᱟ ᱟᱛᱩ ᱨᱮᱜᱮ ᱢᱮᱥᱤᱱ ᱠᱚ ᱠᱚᱨᱟᱣ ᱠᱟᱫ ᱦᱩᱲᱩ ᱯᱟᱴᱟᱣ ᱠᱚ ᱞᱟᱹᱜᱤᱫ ᱱᱚᱜᱚᱭ ᱦᱚᱞᱚᱝ ᱠᱚ ᱞᱟᱹᱜᱤᱫ ᱦᱮᱸ ᱟᱞᱮ ᱫᱚ ᱟᱨ ᱚᱝᱠᱟ ᱢᱮᱥᱤᱱ ᱛᱮᱫᱚ ᱚᱝᱠᱟ ᱞᱮᱠᱟ ᱦᱚᱸ ᱚᱠᱛᱚ ᱵᱟᱝ ᱞᱟᱜᱟᱜ ᱠᱟᱱᱟ ᱠᱚᱢ ᱚᱠᱛᱚ ᱛᱮᱜᱮ ᱦᱮᱸ ᱦᱩᱲᱩ ᱨᱟᱦᱩᱫ ᱜᱟᱱᱚᱜ ᱠᱟᱱᱟ᱾
ᱦ ᱟᱪᱪᱷᱟ ᱛᱟᱯᱚᱨᱮ ᱫᱟᱫᱟ ᱛᱟᱦᱚᱞᱮ ᱤᱭᱟᱹ ᱠᱚᱫᱚ ᱡᱮᱢᱚᱱ ᱦᱚᱞᱚᱝ ᱦᱚᱞᱚᱝ ᱤᱭᱟᱹ ᱦᱚᱞᱚᱝ ᱠᱚᱫᱚ ᱛᱟᱦᱚᱞᱮ ᱚᱱᱟ ᱥᱟᱠᱨᱟᱛ ᱡᱮᱢᱚᱱ ᱥᱟᱠᱨᱟᱛ ᱠᱚᱨᱮ ᱫᱚ ᱪᱮᱫ ᱟᱠᱟ ᱠᱷᱚᱱᱟᱜ ᱠᱚ ᱦᱚᱞᱚᱝ ᱟᱹᱜᱩᱭᱟ ᱚᱝᱠᱟ ᱢᱮᱥᱤᱱ ᱠᱷᱚᱱᱟᱜ ᱦᱚᱞᱚᱝ ᱜᱮ ᱵᱮᱥᱮᱢ ᱵᱩᱡᱷᱟᱹᱣᱟ ᱥᱮ ᱰᱷᱤᱝᱠᱤ ᱨᱮᱱᱟᱜ ᱦᱚᱞᱚᱝ ᱜᱮ ᱵᱮᱥ ᱵᱩᱡᱷᱟᱹᱣᱟ? ᱤᱧ ᱢᱟ ᱴᱷᱤᱝᱤ ᱨᱮᱱᱟᱜ ᱜᱮ ᱦᱚᱞᱚᱝ ᱢᱟ ᱵᱮᱥᱤᱧ ᱵᱩᱡᱷᱟᱹᱣᱟ᱾
ᱦᱳᱭ ᱟᱫᱚ ᱰᱷᱤᱝᱠᱤ ᱨᱮᱱᱟᱜ ᱦᱚᱸ ᱦᱚᱞᱚᱝ ᱫᱚ ᱵᱮᱥ ᱜᱮ ᱵᱩᱡᱷᱟᱹᱜ ᱜᱮᱭᱟ᱾ ᱛᱚ ᱢᱮᱱᱠᱷᱟᱱ ᱱᱮᱛᱟᱨ ᱫᱚ ᱦᱟᱸᱜ ᱫᱚ ᱰᱷᱤᱝᱠᱤ ᱛᱮᱫ ᱫᱚ ᱦᱟᱸᱜ ᱚᱝᱠᱟ ᱞᱮᱠᱟ ᱫᱚ ᱵᱟᱝ ᱦᱚᱞᱚᱝ ᱦᱩᱭᱩᱜ ᱠᱟᱱᱟ, ᱦᱮᱸ ᱟᱫᱚ ᱛᱮᱜᱮ ᱦᱚ ᱢᱮᱥᱤᱱ ᱛᱮᱱᱟᱜ ᱦᱚᱞᱚᱝ ᱜᱮ ᱦᱟᱸᱜ ᱡᱚᱢ ᱦᱩᱭᱩᱜ ᱠᱟᱱᱟ᱾
ᱦᱮᱸ᱾
ᱟᱯᱮ ᱫᱚ ᱵᱚᱠᱚᱧ ᱛᱟᱦᱚᱞᱮ ᱱᱚᱣᱟ ᱟᱸ ᱥᱟᱠᱨᱟᱛ ᱠᱚᱨᱮᱫ ᱫᱚ ᱚᱱᱟ ᱰᱷᱤᱝᱠᱤ ᱨᱮᱱᱟᱜ ᱦᱚᱞᱚᱝ ᱛᱮᱜᱮ ᱦᱟᱸᱜ ᱯᱮ ᱯᱤᱴᱷᱟᱹ ᱞᱮᱴᱚᱭᱫᱟ?
ᱦᱮᱸ ᱦᱮᱸ ᱟᱫᱚ ᱠᱟᱹᱴᱤᱡ ᱰᱷᱤᱝᱠᱤ ᱛᱮᱱᱟᱜ ᱫᱚ ᱠᱟᱹᱴᱤᱡ ᱵᱷᱟᱜᱤᱜᱼᱟ, ᱟᱫᱚ ᱮᱴ ᱟᱞᱮ ᱫᱚ ᱰᱷᱤᱝᱠᱤ ᱛᱮᱫᱚ ᱟᱫᱚ ᱢᱤᱫᱴᱟᱝ ᱫᱤᱫᱤ ᱵᱩᱲᱤ ᱢᱮᱱᱟᱭ ᱛᱟᱞᱮᱭᱟ ᱛᱚ ᱩᱱᱤ ᱫᱚ ᱰᱷᱤᱝᱠᱤ ᱛᱮᱜᱮ ᱠᱩᱥᱤᱭᱟᱜᱟᱭ᱾ ᱛᱟᱯᱚᱨ ᱤᱱᱟᱹᱛᱮ ᱩᱱᱤ ᱫᱚ ᱵᱟᱨᱥᱤᱧ ᱯᱮᱢᱟ ᱢᱟᱲᱟᱝ ᱠᱷᱚᱱᱟᱜ ᱚᱱᱟ ᱰᱷᱤᱝᱠᱤ ᱛᱮ ᱞᱟᱹᱦᱩᱫ ᱮᱭ ᱤᱫᱤᱭᱟ ᱟᱫᱚ ᱰᱟᱝ ᱰᱷᱤᱝᱠᱤ ᱛᱮᱜᱮ ᱞᱟᱹᱦᱩᱫ ᱟᱹᱜᱩᱭᱟ ᱟᱫᱚ᱾ ᱚᱱᱟ ᱥᱤᱵᱤᱞ ᱦᱚᱸᱛᱚ ᱵᱷᱟᱜᱮ ᱜᱮ ᱵᱩᱡᱷᱟᱹᱜᱼᱟ ᱟᱹᱰᱤ ᱪᱮᱨᱦᱨᱟ ᱵᱩᱡᱷᱟᱹᱜᱼᱟ ᱟᱹᱰᱤ ᱰᱷᱝᱠᱤ ᱛᱮᱱᱟᱚᱜ ᱢᱟ᱾
ᱦᱳᱭ ᱦᱳᱭ, ᱟᱫᱚ ᱱᱤᱡᱮᱨ ᱚᱲᱟᱜ ᱨᱮ ᱰᱷᱤᱝᱠᱤ ᱛᱟᱦᱮᱸ ᱞᱮᱠᱷᱟᱱ ᱫᱚ ᱚᱝᱠᱟ ᱞᱮᱠᱟ ᱟᱫᱚ ᱦᱚᱞᱚᱝᱮ ᱮ ᱦᱮᱸ ᱦᱚᱞᱚᱝ ᱮ ᱦᱮᱸ ᱟᱫᱚ ᱚᱲᱟᱜ ᱨᱮᱱᱟᱜ ᱟᱨ ᱱᱚᱝᱠᱟ ᱠᱟᱢᱤ ᱡᱚᱦᱚᱲ ᱨᱮ ᱚᱠᱚᱭ ᱦᱚᱸ ᱵᱟᱠᱚ ᱥᱚᱢᱚᱭᱚᱜ ᱠᱚᱣᱟ ᱦᱮᱸ ᱦᱟᱱᱟ ᱱᱚᱣᱟ ᱡᱚᱜᱟᱲ ᱡᱚᱜᱟᱲ ᱵᱟᱲᱟ ᱦᱩᱭᱩᱜᱼᱟ᱾ ᱚᱱᱟ ᱠᱚ ᱠᱷᱟᱹᱛᱤᱨ ᱛᱮ ᱵᱟᱝ ᱧᱟᱢᱚᱜ ᱠᱷᱟᱹᱛᱤᱨ ᱛᱮ ᱟᱫᱚ ᱰᱷᱤᱝᱠᱤ ᱟᱞᱮᱫᱚ ᱦᱚᱞᱚᱝ ᱦᱚᱪᱚᱭ ᱫᱟ᱾
ᱟᱪᱪᱷᱟ, ᱛᱟᱦᱚᱞᱮ ᱫᱟᱫᱟ ᱤᱭᱟᱹ ᱠᱚᱫᱚ ᱚᱱᱟ ᱥᱟᱠᱨᱟᱛ ᱠᱚᱨᱮ ᱫᱚ ᱪᱮᱫ ᱞᱮᱠᱟ ᱥᱩᱠᱨᱤ ᱥᱩᱠᱨᱤ ᱠᱚᱫᱚ ᱯᱮ ᱛᱤᱱᱟᱹᱜ ᱜᱟᱱ ᱜᱮᱯᱮ ᱠᱩᱴᱟᱹᱢ ᱠᱚᱣᱟ ᱟᱛᱩ ᱚᱲᱟᱜ ᱚᱝᱠᱟ ᱟᱹᱛᱩ ᱨᱮᱠᱚ ᱠᱩᱴᱟᱹᱢ ᱠᱚᱣᱟ ᱥᱮ ᱚᱝᱠᱟ ᱟᱯᱮᱯᱮ ᱠᱩᱴᱟᱹᱢ ᱠᱚᱣᱟ ᱥᱩᱠᱨᱤ ᱠᱚᱫᱚ ᱥᱟᱠᱨᱟᱛ ᱨᱮ?
ᱟᱞᱮ ᱫᱚ ᱦᱟᱸᱜ ᱥᱩᱠᱨᱤ ᱫᱚ ᱦᱟᱸᱜ ᱟᱛᱩ ᱨᱮᱫᱚ ᱦᱟᱸᱜ ᱡᱟᱦᱟᱸᱭ ᱜᱮ ᱵᱟᱝ ᱡᱟᱦᱟᱸᱭ ᱜᱮᱠᱚ ᱜᱚᱡ ᱠᱚᱜᱮᱭᱟ᱾
ᱟᱪᱪᱷᱟ ᱟᱪᱪᱷᱟ ᱦᱮᱸ᱾
ᱦᱩᱸ, ᱟ ᱱᱮᱥ ᱱᱮᱥ ᱱᱮᱥ ᱫᱚ ᱵᱟᱝᱟ ᱫᱤᱱ ᱠᱟᱞᱢ ᱫᱚ ᱡᱮᱢᱚᱱ ᱟᱞᱮ ᱮᱸ ᱚᱲᱟᱜ ᱨᱤᱱᱤᱡ ᱜᱮ ᱢᱤᱫᱴᱮᱱ ᱥᱩᱠᱨᱤ ᱛᱟᱦᱮᱸ ᱠᱟᱱ ᱛᱟᱞᱮ ᱛᱮ ᱮᱸ ᱮᱸᱻ ᱚᱲᱟᱜ ᱨᱮᱜᱮ ᱞᱮ ᱜᱚᱡ ᱞᱮᱫᱮ ᱛᱟᱦᱮᱸᱫ᱾